ᱦᱮᱞᱳ ᱾
ᱦᱮᱞᱳ ᱾
ᱦᱮᱞᱳ ᱾
ᱦᱮᱸ ᱟᱸᱡᱚᱢᱚᱜ ᱠᱟᱱᱟ ᱛᱚ?
ᱟᱸᱡᱚᱢᱚᱜ ᱠᱟᱱᱟ?
ᱦᱮᱸ ᱟᱸᱡᱚᱢᱚᱜ , ᱡᱚᱦᱟᱸᱨ ᱜᱮ ᱱᱟᱯᱟᱭ ᱜᱮᱭᱟᱵᱮᱱ ᱛᱚ?
ᱦᱮᱸ ᱦᱮᱸ ᱜᱚᱝᱠᱮ ᱱᱟᱯᱟᱭ ᱜᱮ ᱱᱚᱱᱛᱮ ᱾ ᱟᱹᱞᱤᱧ ᱫᱚ ᱱᱟᱯᱟᱭ ᱜᱮ, ᱟᱵᱮᱱ ᱜᱮ ᱪᱮᱫ ᱞᱮᱠᱟ?
ᱦᱮᱸ, ᱟᱹᱞᱤᱧ ᱦᱚᱸ ᱱᱟᱯᱟᱭ ᱜᱮ ᱾ ᱛᱟᱯᱚᱨ ᱚᱱᱛᱮ ᱪᱟᱥᱵᱟᱥ ᱠᱚ ᱪᱮᱫ ᱠᱟ ᱦᱩᱭᱩᱜ ᱠᱟᱱᱟ?
ᱪᱟᱥᱵᱟᱥ ᱠᱚᱫᱚ ᱜᱚᱢᱠᱮ ᱟᱹᱰᱤ ᱠᱟᱡᱟᱠ ᱛᱮᱜᱮ ᱦᱩᱭᱩᱜ ᱠᱟᱱᱟ ᱾ ᱚᱱᱟᱛᱮ ᱮᱠᱷᱚᱱ ᱫᱚ ᱟᱯᱷᱚᱨ ᱠᱚ ᱮᱨ ᱵᱟᱲᱟ ᱦᱩᱭ ᱟᱠᱟᱱᱟ, ᱮᱵᱟᱨ ᱮᱸᱻ ᱫᱮᱠᱷᱟᱡᱟᱠ ᱫᱟᱜ ᱦᱚᱸ ᱛᱚ ᱥᱮ ᱨᱚᱠᱚᱢ ᱢᱚᱡ ᱛᱮᱫᱚ ᱵᱟᱭ ᱫᱟᱜ ᱮᱫᱟ ᱭᱟ ᱾ ᱟᱯᱮ ᱚᱱᱛᱮ ᱫᱚ ᱪᱮᱫ ᱦᱩᱭᱩᱜ ᱠᱟᱱᱟ?
ᱦᱮᱸ ᱱᱚᱛᱮ ᱦᱚ ᱢᱟᱡᱷᱮ ᱢᱟᱡᱷᱮ ᱫᱟᱜ ᱤᱫᱤ ᱭᱮᱫᱟᱭ ᱟᱨᱠᱤ ᱾
ᱟᱪᱪᱷᱟ ᱟᱪᱪᱷᱟ, ᱟᱯᱮ ᱮᱛᱚᱦᱚᱵ ᱫᱚ ᱦᱩᱭ ᱠᱟᱱᱟ ᱥᱮ ᱵᱟᱝ?
ᱦᱮᱸ ᱮᱛᱚᱦᱚᱵ ᱪᱟᱞᱟᱜ ᱠᱟᱱᱟ ᱾ ᱠᱤᱪᱷᱩ ᱠᱤᱪ
ᱟᱪᱪᱷᱟ ᱟᱪᱪᱷᱟ ᱾ ᱚ, ᱛᱟᱦᱞᱮ ᱪᱟᱥ ᱢᱮᱱᱛᱮ ᱫᱚ ᱟᱵᱮᱱ ᱫᱚ ᱚᱱᱛᱮ ᱫᱚ ᱪᱮᱫ ᱠᱚᱯᱮ ᱪᱟᱥ ᱵᱟᱲᱟᱭᱮᱫ ᱜᱮᱭᱟ? ᱢᱮᱱᱫᱚ ᱥᱩᱫᱷᱩ ᱦᱩᱲᱩ ᱮᱠᱞᱟ ᱜᱮ ᱥᱮ ᱚᱱᱟ ᱥᱟᱶ ᱥᱟᱶᱛᱮ ᱟᱨᱚ ᱮᱴᱟᱜ ᱟᱱᱟᱡᱽ ᱠᱚ ᱥᱮ ᱥᱚᱵᱽᱡᱤ
ᱦᱮᱸ ᱟᱱᱟᱡᱽ ᱦᱚᱸ ᱪᱟᱥ ᱦᱩᱭᱩᱜᱼᱟ ᱾ ᱡᱮᱢᱚᱱ, ᱱᱚᱣᱟ ᱠᱟᱞᱞᱟ ᱠᱚ ᱠᱚᱸᱰᱷᱟ, ᱦᱚᱛᱚᱫ ᱠᱚ ᱾
ᱟᱪᱪᱷᱟ ᱾
ᱠᱩᱸᱫᱽᱨᱤ ᱠᱚ
ᱚᱱᱛᱮ ᱫᱚ ᱪᱮᱫ ᱠᱚᱯᱮ ᱪᱟᱥ ᱜᱮᱭᱟ ᱾
ᱟᱞᱮ ᱦᱚᱸ ᱪᱟᱥ ᱢᱮᱱᱛᱮ ᱫᱚ ᱪᱟᱥ ᱫᱚᱞᱮ ᱪᱟᱥ ᱜᱮᱭᱟ ᱞᱮ ᱾ ᱛᱚ ᱡᱟᱹᱥᱛᱤ ᱠᱟᱭ ᱛᱮᱫᱚ ᱦᱩᱲᱩ ᱜᱮᱞᱮ ᱪᱟᱥ ᱟᱞᱮ ᱾ ᱦᱩᱲᱩ ᱫᱚ ᱱᱚᱛᱮ ᱫᱚ ᱵᱟᱨ ᱪᱟᱥ ᱟᱞᱮ ᱟᱨ ᱚᱱᱟ ᱥᱟᱶ ᱥᱟᱶᱛᱮ ᱱᱚᱛᱮ ᱥᱚᱵᱡᱤ ᱠᱚᱢᱟ ᱢᱮᱱᱟᱜ ᱟᱠᱟᱫ ᱜᱮ ᱾ ᱡᱮᱭᱮᱥᱮ ᱟᱞᱩ ᱟᱛᱮᱜ ᱜᱮᱠᱚ ᱥᱮ ᱵᱟᱫᱟᱢ ᱦᱚᱸ ᱥᱮ ᱠᱟᱨᱞᱟ ᱠᱚ ᱥᱮ ᱟᱵᱟᱨ ᱯᱩᱨᱟᱹᱭ ᱠᱷᱟᱰᱟ ᱠᱚ ᱦᱚᱛᱚᱫ ᱠᱚ ᱠᱩᱢᱲᱳ ᱠᱚ ᱮᱢᱟᱱ ᱮᱢᱟᱱ ᱠᱚ ᱢᱮᱱᱟᱜ ᱟᱠᱟᱫᱟ ᱾ ᱡᱟᱦᱟᱸ ᱨᱮᱫᱚ ᱪᱟᱥ ᱠᱟᱛᱮᱫ ᱢᱮᱱᱫᱚ ᱚᱱᱟ ᱠᱚᱫᱚ ᱥᱩᱫᱩ ᱟᱯᱱᱟᱨ ᱡᱚᱢ ᱞᱟᱹᱜᱤᱫ ᱜᱮ ᱮᱢᱚᱱ ᱫᱚ ᱵᱟᱝ ᱠᱟᱱᱟ ᱡᱮ ᱡᱟᱹᱥᱛᱤ ᱞᱮ ᱪᱟᱥ ᱟᱠᱟᱫᱟᱞᱮ ᱡᱮ ᱪᱟᱴᱜᱟ ᱚᱱᱠᱟ ᱫᱚ ᱵᱟᱝ ᱢᱟᱱᱮ ᱪᱷᱳᱴᱳ ᱠᱷᱟᱴᱚ ᱦᱩᱸ ᱟᱨ ᱚᱱᱛᱮ ᱟᱯᱮᱥᱮᱫ ᱫᱚ ᱪᱟᱥ ᱠᱚ ᱫᱚᱯᱮ ᱪᱟᱥᱮᱫᱼᱟ ᱮᱭᱟ ᱢᱮᱱᱢᱟ ᱤᱭᱟᱹ ᱪᱟᱥ ᱡᱚᱦᱚᱜ ᱪᱟᱥ ᱡᱚᱦᱚᱜ ᱫᱚ ᱪᱮᱫ ᱠᱚᱯᱮ ᱨᱚᱦᱚᱭ ᱜᱮᱭᱟᱯᱮ ᱢᱮᱱᱫᱚ ᱴᱟᱠᱴᱚᱨ ᱛᱮᱯᱮ ᱪᱟᱥᱮᱫ ᱠᱟᱱᱟ ᱯᱮ ᱥᱮ ᱱᱮᱛᱟᱨ ᱫᱚ ᱚᱱᱟ ᱱᱟᱦᱮᱞ ᱯᱮ ᱵᱮᱵᱚᱦᱟᱨᱚᱜ ᱠᱟᱱ ᱜᱮᱭᱟ ᱮᱠᱷᱚᱱᱳ
ᱱᱮᱛᱟᱨ ᱫᱚ ᱦᱩᱸ ᱢᱟᱱᱮ ᱠᱤᱪᱷᱩᱜᱟᱱ ᱦᱚᱲ ᱫᱚ ᱱᱟᱦᱮᱞ ᱛᱮᱦᱚᱸ ᱠᱚ ᱤᱭᱟᱹᱭᱟ ᱛᱚ ᱯᱨᱚᱪᱩᱨ ᱛᱟᱨᱯᱚᱨ ᱴᱟᱠᱴᱚᱨ ᱛᱮᱦᱚᱸ ᱦᱩᱭᱩᱜ ᱠᱟᱱᱟ ᱟᱨ ᱨᱩᱴᱟᱨ ᱠᱚ
ᱟᱪᱪᱷᱟ ᱟᱪᱪᱷᱟ ᱟᱯᱮᱫᱚ ᱚᱠᱟᱴᱟᱜ ᱠᱚᱯᱮ ᱵᱮᱵᱚᱦᱟᱨ ᱫᱟᱵᱮ?
ᱟᱞᱮ ᱵᱟᱱᱟᱨ ᱜᱮ
ᱟᱪᱪᱷᱟ ᱟᱞᱮ ᱟᱞᱮ ᱱᱚᱛᱮ ᱢᱟ ᱩᱸᱻ ᱡᱟᱦᱟᱸ ᱱᱟᱦᱮᱞ ᱡᱟᱦᱟᱸ ᱠᱚ ᱞᱟᱹᱭᱮᱫ ᱠᱟᱱ ᱚᱱᱟ ᱢᱟ ᱵᱚᱞᱛᱮ ᱜᱮᱞᱮ ᱯᱩᱨᱟᱹ ᱟᱫ ᱪᱟᱵᱟ ᱟᱠᱟᱱ ᱞᱮᱠᱟ ᱜᱮ ᱢᱮᱱ ᱜᱟᱱᱚᱜᱼᱟ ᱚᱱᱮ ᱚᱠᱚᱭ ᱴᱷᱮᱱ ᱦᱩᱭᱩᱜ ᱠᱷᱟᱱ ᱫᱚ ᱚᱱᱟ ᱠᱚᱫᱚ ᱵᱟᱹᱪᱩᱜ ᱟᱠᱟᱫᱟ ᱟᱨ ᱚᱱᱟ ᱥᱟᱶ ᱥᱟᱶᱛᱮ ᱰᱟᱝᱨᱤ ᱠᱚᱦᱚᱸ ᱛᱚ ᱮᱠᱷᱚᱱ ᱫᱚ ᱵᱟᱪᱩᱜ ᱟᱠᱟᱫ ᱠᱚᱣᱟ ᱵᱟᱝ ᱛᱚ ᱮᱠᱷᱚᱱ ᱫᱚ ᱡᱟᱹᱥᱛᱤ ᱠᱟᱭ ᱫᱚ ᱚᱱᱟ ᱴᱨᱟᱠᱴᱚᱨ ᱛᱮ ᱛᱮᱜᱮ ᱪᱟᱥ ᱵᱟᱥ ᱠᱚᱫᱚ ᱟᱭᱢᱟ ᱪᱟᱥ ᱠᱚᱫᱚ ᱠᱚᱨᱟᱣ ᱦᱩᱭᱩᱜ ᱠᱟᱱᱟ ᱩᱸᱻ
ᱛᱚᱵᱮ ᱱᱤᱡᱮᱨᱟᱜ ᱡᱟ ᱢᱚᱱᱮ ᱦᱩᱭᱩᱜ ᱠᱟᱱᱟ ᱱᱚᱣᱟ ᱠᱚ ᱠᱤᱱᱛᱩ ᱟᱨᱚ ᱫᱤᱱ ᱫᱤᱱᱛᱮ ᱨᱩᱣᱟᱹᱲ ᱦᱤᱡᱩᱜᱼᱟ ᱟᱨᱠᱤ ᱯᱟᱹᱦᱤᱞᱟᱜ ᱡᱟᱦᱟᱸ ᱩᱸᱻ ᱡᱟᱦᱟᱸ ᱞᱮᱠᱟᱛᱮ ᱯᱟᱹᱦᱤᱞ ᱠᱚ ᱠᱷᱟᱸᱰᱟᱣ ᱛᱟᱦᱮᱸᱫ ᱟᱨᱠᱤ ᱡᱤᱭᱚᱱ ᱟᱨᱠᱤ ᱢᱟᱱᱮ ᱪᱮᱫᱟᱜ ᱥᱮ
ᱦᱟᱸᱦᱟᱸ
ᱱᱤᱛᱳᱜ ᱡᱮᱢᱚᱱ ᱱᱚᱜ-ᱚᱱᱟᱜᱮ ᱡᱟᱦᱟᱸ ᱡᱩᱫᱤ ᱪᱟᱵᱟᱜᱼᱟ ᱟᱨᱠᱤ ᱱᱚᱜᱼᱚᱭ ᱡᱮᱢᱚᱱ ᱠᱚ ᱞᱟᱹᱭᱟ ᱫᱟᱜ ᱡᱟᱹᱲᱤ ᱦᱮᱸ
ᱦᱮᱸ ᱦᱮᱸ
ᱞᱟᱹᱭ ᱢᱮ
ᱞᱟᱹᱭᱵᱮᱱ ᱞᱟᱹᱭᱪᱮᱱ ᱞᱟᱹᱭᱮᱫᱟ ᱵᱟᱝ ᱜᱟᱱᱚᱜ-ᱟ, ᱵᱟᱝ ᱤᱧ ᱫᱚ ᱪᱮᱫ ᱤᱧ ᱞᱟᱹᱭᱮᱫ ᱠᱟᱱ ᱛᱟᱦᱮᱱᱟ ᱡᱮ ᱦᱮᱸ ᱡᱟᱦᱟᱸ ᱵᱮᱱ ᱞᱟᱹᱭ ᱫᱟᱵᱮᱱ ᱡᱮ ᱨᱩᱣᱟᱹᱲ ᱦᱮᱡ ᱞᱮᱱᱠᱷᱟᱱᱡ ᱨᱩᱣᱟᱹᱲ ᱦᱮᱡ ᱞᱮᱱᱠᱷᱟᱱ ᱫᱚ ᱢᱤᱫᱴᱟᱝ ᱫᱚ ᱢᱤᱫ ᱯᱚᱠᱠᱷᱮ ᱫᱚ ᱵᱷᱟᱜᱤ ᱫᱚ ᱵᱷᱟᱜᱤ ᱠᱟᱱ ᱜᱮᱭᱟ ᱪᱮᱫᱟᱜ ᱥᱮ ᱟᱵᱚ ᱫᱚ ᱮᱠᱷᱚᱱ ᱫᱚ ᱛᱤᱱᱟᱹᱜ ᱥᱩᱠ ᱵᱚᱱ ᱧᱟᱢ ᱮᱫᱟ ᱵᱟᱝ ᱟᱵᱚ ᱫᱚ ᱥᱚᱵ ᱥᱚᱢᱚᱭ ᱥᱩᱠ ᱵᱚᱱ ᱠᱷᱚᱡ ᱫᱟᱵᱚᱱ ᱟᱨ ᱥᱚᱵ ᱥᱚᱢᱚᱭ ᱥᱩᱠ ᱥᱩᱠ ᱛᱟᱦᱮᱸ ᱞᱮᱱᱠᱷᱟᱱᱡ ᱫᱚ ᱟᱵᱚᱣᱟᱜ ᱦᱚᱲᱢᱚ ᱡᱤᱣᱤ ᱢᱟᱱᱮ ᱦᱚᱲᱢᱚ ᱯᱚᱠᱠᱷᱮ ᱦᱚᱸ ᱚᱱᱟ ᱫᱚ ᱵᱮᱥ ᱫᱚ ᱵᱟᱝ ᱦᱩᱭᱩᱜᱼᱟ ᱟᱨ ᱛᱤᱱᱟᱹᱜ ᱦᱚᱲᱢᱚ ᱠᱚ ᱵᱚᱱ ᱠᱷᱟᱴᱟᱣ ᱫᱟᱵᱚᱱ ᱛᱚ ᱚᱱᱟ ᱤᱭᱟᱹ ᱦᱚᱲᱢᱚ ᱠᱚᱦᱚᱸ ᱴᱷᱤᱠ ᱴᱷᱤᱠ ᱛᱟᱦᱮᱱ ᱛᱟᱵᱚᱱᱟ ᱡᱮᱢᱚᱱ ᱞᱟᱦᱟᱛᱮᱱ ᱦᱚᱲ ᱠᱚᱫᱚ ᱛᱤᱱᱟᱹᱜ ᱠᱷᱟᱴᱟᱜ ᱠᱟᱱ ᱛᱟᱦᱮᱱ ᱠᱚ ᱪᱟᱥ ᱠᱚᱨᱮ ᱦᱳᱠ ᱱᱟᱦᱮᱞ ᱛᱮ ᱠᱩ ᱥᱤᱭᱮᱫ ᱠᱟᱱ ᱛᱟᱦᱮᱸᱱᱟ ᱛᱚ ᱩᱱᱠᱩᱣᱟᱜ ᱮᱠᱷᱚᱱᱳ ᱮᱠᱷᱚᱱᱳ ᱢᱟᱱᱮ ᱩᱸᱻ ᱢᱮᱱᱟᱜ ᱟᱠᱟᱫ ᱠᱚ ᱜᱮᱭᱟ ᱡᱮ ᱠᱳᱱᱳ ᱥᱚᱝ ᱜᱮ ᱢᱮᱱᱟᱜ ᱟᱠᱟᱫ ᱠᱚᱣᱟ ᱢᱮᱱᱠᱷᱟᱱ ᱟᱵᱚ ᱫᱚᱻ ᱢᱟᱱᱮ ᱩᱱᱠᱩ ᱞᱮᱠᱟ ᱫᱚ ᱵᱟᱵᱚᱱ ᱫᱟᱲᱮᱭᱟᱜ ᱠᱟᱱᱟ ᱵᱚᱱ ᱛᱚ ᱚᱱᱟ ᱠᱷᱟᱹᱛᱤᱨ ᱛᱮ ᱡᱩᱫᱤ ᱚᱱᱟ ᱠᱚ ᱡᱩᱫᱤ ᱨᱩᱣᱟᱹᱲ ᱦᱤᱡᱩᱜᱼᱟ ᱛᱚ ᱟᱹᱰᱤ ᱱᱟᱯᱟᱭ ᱦᱚᱸ ᱱᱟᱯᱟᱭ ᱜᱮ ᱦᱩᱭ ᱠᱚᱜᱼᱟ ᱦᱮᱸᱥᱮ ᱟᱵᱮᱱ ᱫᱚ ᱪᱮᱫ ᱟᱵᱮᱱᱟᱜ ᱪᱮᱫ ᱢᱚᱛᱟᱢᱚᱛ ᱱᱚᱣᱟ ᱫᱤᱠ ᱫᱤᱭᱮ?
ᱦᱮᱸ ᱪᱮᱫᱟᱜ ᱥᱮ ᱚᱱᱟ ᱠᱚᱫᱚ ᱢᱟᱱᱮ ᱢᱮᱥᱟᱢᱤᱥᱤ ᱛᱟᱦᱮᱸ ᱫᱚᱨᱠᱟᱨ ᱠᱟᱱᱟ ᱢᱟᱱᱮ ᱮᱠᱟᱞ ᱜᱮ ᱚᱱᱟ ᱟᱲᱟᱜ ᱜᱤᱲᱤ
ᱦᱮᱸ ᱦᱮᱸ
ᱟᱹᱞᱤᱧᱟᱜ ᱢᱚᱛ ᱫᱚ ᱪᱮᱫ ᱱᱚᱣᱟ ᱠᱚᱫᱚ ᱢᱟᱱᱮ ᱪᱮᱫ ᱤᱧ ᱢᱚᱱᱮᱭᱟ ᱢᱟᱱᱮ ᱢᱮᱥᱟᱢᱮᱥᱤ ᱛᱟᱦᱮᱸ ᱫᱚᱨᱠᱟᱨᱚᱜ ᱠᱟᱱᱟ ᱢᱟᱱᱮ ᱯᱩᱨᱟᱹ ᱟᱲᱟᱜ ᱜᱤᱲᱤ ᱦᱚᱸ ᱚᱱᱟ ᱫᱚ ᱱᱤᱡᱮᱨᱟᱜ ᱜᱷᱟᱨᱚᱸᱡᱽ ᱠᱚᱨᱮ ᱢᱤᱫᱴᱟᱝ ᱟᱱᱟᱴ ᱜᱮ ᱥᱤᱨᱡᱟᱹᱜᱼᱟ ᱚᱱᱠᱟ ᱢᱚᱱᱮ ᱦᱩᱭᱩᱜᱼᱟ᱾
ᱵᱟᱝ ᱛᱟᱦᱮᱱᱟ ᱥᱮ ᱚᱱᱟ ᱦᱤᱥᱟᱹᱵ ᱴᱷᱤᱠ ᱠᱚᱜᱼᱟ ᱟᱨᱠᱤ ᱛᱟᱦᱞᱮ ᱢᱤᱫᱴᱟᱝ ᱢᱤᱫᱴᱟᱝ ᱚᱱᱟ ᱟᱰᱨᱮ ᱤᱭᱟᱹ ᱥᱮ
ᱦᱮᱸ ᱠᱟᱹᱣᱰᱤ ᱫᱤᱠ ᱡᱟᱦᱟᱸ ᱚᱲᱟᱜ ᱠᱚᱨᱮ ᱱᱟᱦᱟᱜ ᱟᱨ ᱮᱱ ᱮᱸᱴᱠᱮᱴᱚᱬᱮ ᱠᱚ ᱛᱟᱦᱮᱱ ᱠᱷᱟᱱ ᱛᱚ ᱚᱱᱟ ᱱᱟᱦᱮᱞ ᱠᱚ ᱛᱟᱦᱮᱸ ᱞᱮᱱ ᱠᱷᱟᱡ ᱫᱚ ᱚᱱᱟ ᱥᱤ ᱠᱟᱛᱮᱜ ᱛᱚ ᱚᱱᱟ ᱮᱴᱠᱮᱴᱚᱬᱮ ᱫᱚ ᱵᱟᱝ ᱦᱩᱭᱩᱜ ᱜᱮᱭᱟ᱾ ᱦᱮᱸᱥᱮ ᱡᱮᱢᱚᱱ ᱟᱭᱢᱟ ᱟᱭᱢᱟ ᱦᱚᱲ ᱱᱚᱝᱠᱟ ᱢᱮᱱᱟᱜ ᱠᱚᱣᱟ ᱡᱮ, ᱡᱟᱦᱟᱸ ᱯᱟᱭᱥᱟ ᱵᱟᱝ ᱛᱟᱦᱮᱱ ᱠᱷᱟᱹᱛᱤᱨ ᱛᱮ ᱵᱟᱝᱠᱚ ᱪᱟᱥ ᱫᱟᱲᱮᱭᱟᱜ ᱠᱟᱱᱟ ᱛᱚ ᱚᱱᱟ ᱩᱱᱠᱩᱣᱟᱜ ᱡᱚᱫᱤ ᱚᱱᱟ ᱡᱟᱭᱜᱟᱮ ᱱᱟᱦᱮᱞᱚᱜ ᱡᱩᱫᱤ ᱛᱟᱦᱮᱸ ᱠᱚᱜ ᱛᱟᱠᱚ ᱜᱮᱭᱟ, ᱛᱚ ᱡᱟᱦᱟᱸ ᱚᱱᱟ ᱴᱨᱟᱠᱴᱚᱨ ᱥᱤ ᱨᱮᱭᱟᱜ ᱯᱚᱭᱥᱟ ᱞᱟᱜᱟᱣ ᱠᱟᱱ ᱚᱱᱟ ᱯᱚᱭᱥᱟ ᱫᱚ ᱵᱟᱝ ᱞᱟᱜᱟᱣ ᱠᱚ ᱛᱟᱠᱚᱣᱟ ᱚᱱᱟᱛᱮ ᱥᱤ ᱠᱟᱛᱮ ᱠᱩ ᱪᱟᱥ ᱠᱚ ᱠᱚᱨᱟᱣ ᱫᱟᱨᱮᱜ ᱠᱮᱭᱟ ᱠᱚ, ᱚᱱᱟᱛᱮ ᱚᱱᱟᱫᱚ ᱵᱟᱝ ᱟᱫ ᱞᱮᱠᱷᱟᱭ ᱜᱮ ᱵᱮᱥ ᱫᱚ᱾
ᱟᱨ ᱱᱮᱛᱟᱨ ᱡᱮᱵᱚᱱ ᱧᱮᱞᱚᱜ ᱠᱟᱱᱟ ᱟᱨᱠᱤ ᱡᱮᱢᱚᱱ ᱮᱸ ᱮᱢᱚᱱ ᱧᱤᱞᱚᱜ ᱠᱟᱱᱟ ᱫᱷᱚᱨᱚ, ᱡᱩᱫᱤ ᱫᱚ ᱡᱟᱦᱟᱸᱭ ᱠᱟᱹᱣᱰᱤ ᱵᱟᱹᱱᱩᱜ ᱟᱨᱠᱤ ᱟᱫᱚ ᱩᱱᱠᱩ ᱫᱚ ᱦᱳᱭ ᱡᱟᱦᱟᱸ ᱞᱮᱠᱟᱛᱮ ᱴᱨᱟᱠᱴᱚᱨ ᱢᱟᱠᱴᱚᱨ ᱛᱮ ᱪᱟᱥ ᱠᱮᱫᱟ ᱮᱨᱯᱚᱨ ᱡᱩᱫᱤ ᱦᱳᱲᱳ ᱠᱚᱦᱚᱸ ᱵᱟᱝ ᱦᱩᱭ ᱞᱮᱱᱟ, ᱛᱟᱦᱚᱞᱮ ᱩᱱᱤ ᱦᱚᱲ ᱫᱚ ᱟᱨᱚ ᱢᱟᱱᱮ ᱥᱚᱝᱥᱟᱨ ᱫᱚ ᱟᱱᱟᱴ ᱜᱮ ᱥᱤᱨᱡᱟᱹᱣ
ᱦᱩᱸ
ᱢᱟᱱᱮ ᱩᱱᱤ ᱫᱚ ᱟᱫᱚ ᱚᱸᱰᱮ ᱠᱷᱚᱱ ᱨᱟᱠᱟᱵ ᱦᱮᱜ ᱫᱚ ᱟᱹᱰᱤ ᱢᱩᱥᱠᱤᱞ ᱜᱮ ᱛᱟᱭᱟ ᱟᱨ ᱵᱟᱝ, ᱦᱳᱭ ᱟᱱᱛᱮ ᱦᱚᱸ ᱚᱱᱛᱮ ᱴᱥᱠᱴᱚᱨ ᱪᱟᱞᱟᱜ ᱮᱢ ᱞᱟᱜᱟᱣᱭᱟ ᱥᱮ ᱟᱨ
ᱦᱮᱸ ᱮᱸ
ᱡᱩᱫᱤ ᱪᱟᱥᱢᱟ ᱱᱚᱝᱠᱟ ᱡᱩᱫᱤ ᱵᱟᱭ ᱫᱟᱜᱟ ᱟᱨᱠᱤ ᱥᱚᱢᱚᱭ ᱨᱮ ᱛᱟᱦᱚᱞᱮ ᱚᱱᱟ ᱛᱚ ᱵᱟᱝ ᱦᱩᱭᱩᱜᱼᱟ ᱥᱮ ᱟᱹᱰᱤ ᱧᱮᱹᱮᱞᱚᱜ ᱠᱟᱱᱟ ᱟᱨᱠᱤ ᱱᱚᱝᱠᱟ,
ᱦᱮᱸ ᱢᱮᱱ ᱫᱚ ᱱᱚᱣᱟ ᱫᱚ ᱢᱤᱫᱴᱟᱝ ᱞᱚᱥᱠᱟᱱ ᱞᱚᱥᱠᱟᱱ ᱥᱮᱫ ᱪᱟᱞᱟᱜ ᱠᱟᱱᱟ ᱱᱚᱣᱟ ᱫᱚ
ᱦᱩᱸ ᱞᱚᱥᱠᱟ ᱵᱚᱴᱷᱮ ᱟᱨ ᱚᱱᱟ ᱫᱚ ᱢᱤᱫᱴᱟᱝ ᱥᱚᱢᱟᱡ ᱨᱮᱱᱟᱜ ᱠᱷᱩᱛᱤ ᱢᱤᱫᱴᱟᱝ ᱦᱤᱡᱩᱜ ᱠᱟᱱᱟ ᱠᱟᱨᱚᱱ ᱡᱚᱠᱷᱚᱱ ᱜᱮ ᱥᱚᱢᱟᱡᱽ, ᱡᱩᱫᱤ ᱵᱷᱟᱜᱮ ᱞᱟᱹᱜᱤᱫᱚᱜᱼᱟ ᱟᱨᱠᱤ ᱛᱚᱠᱷᱚᱱ ᱫᱚ ᱡᱚᱛᱚ ᱦᱚᱲ ᱡᱩᱫᱤ ᱵᱷᱟᱜᱤ ᱠᱚ ᱛᱟᱦᱮᱱᱟ ᱛᱚᱵᱮᱥ ᱥᱚᱢᱟᱡᱽ ᱨᱮᱦᱚᱸ ᱩᱱᱤ ᱵᱷᱟᱜᱮ ᱢᱤᱫᱴᱟᱝ ᱟᱭᱟᱜ ᱤᱭᱟᱹ ᱮᱢ ᱫᱟᱞᱮᱜ ᱟᱭ ᱥᱮ ᱮᱱᱮᱢ, ᱡᱟᱦᱟᱸ ᱠᱚ ᱢᱮᱱ
ᱦᱮᱸ ᱴᱷᱤᱠ ᱴᱷᱤᱠ,
ᱟᱨ ᱟᱡ ᱜᱮ ᱡᱩᱫᱤ ᱵᱷᱟᱜᱮᱛᱮ ᱢᱤᱫᱴᱟᱝ ᱥᱚᱝᱥᱟᱨ ᱥᱮ ᱜᱷᱟᱨ ᱡᱩᱫᱤ ᱵᱟ ᱪᱟᱞᱟᱣ ᱫᱟᱲᱮᱭᱟᱜᱼᱟ ᱟᱨ ᱩᱱᱤ ᱤᱪᱪᱷᱟ ᱪᱤᱠᱟᱹᱛᱮ ᱟᱫᱚ ᱚᱱᱟ, ᱥᱟᱢᱟᱡᱤᱠ ᱠᱚ ᱪᱤᱱᱛᱟᱹ ᱵᱷᱟᱵᱽᱱᱟ ᱥᱮ ᱢᱟᱱᱮ
ᱦᱮᱸ ᱢᱟᱱᱮ
ᱦᱤᱨᱮ
ᱦᱮᱸ ᱡᱩᱫᱤ ᱱᱤᱡᱮᱨ ᱟᱯᱱᱟᱟᱹᱨ ᱦᱚᱲ ᱜᱮ ᱢᱟᱱ ᱱᱤᱡᱮ ᱜᱮ ᱡᱩᱫᱤ ᱴᱷᱤᱠ ᱵᱟᱝᱢ ᱛᱟᱦᱮᱱᱟ ᱛᱚ, ᱩᱱᱤ ᱫᱚ ᱪᱮᱠᱟ ᱞᱮᱠᱟᱛᱮ ᱟᱵᱟᱨ ᱥᱚᱢᱟᱡᱽ ᱞᱟᱹᱜᱤᱫ ᱮ ᱠᱟᱹᱢᱤᱭᱟ ᱥᱮ ᱥᱚᱢᱟᱡᱽ ᱞᱟᱦᱟᱱᱛᱤ ᱞᱟᱹᱜᱤᱫ ᱪᱮᱠᱟᱛᱮ ᱩᱱᱤ ᱥᱤᱫᱟᱹ ᱫᱟᱨ ᱠᱚ ᱦᱮᱜ ᱟᱭᱟ, ᱦᱮᱸᱥᱮ ᱛᱚ ᱚᱱᱟ ᱞᱟᱹᱜᱤᱫ ᱛᱮ ᱱᱤᱡᱮ ᱫᱚ ᱴᱷᱤᱠ ᱛᱟᱦᱮᱸ ᱫᱚᱨᱠᱟᱨᱟ᱾ ᱴᱷᱤᱠ ᱫᱚ ᱴᱷᱤᱠ ᱜᱮᱵᱮᱱ ᱞᱟᱹᱭᱫᱟ,
ᱦᱮᱸ ᱪᱟᱥᱟᱨ ᱱᱚᱣᱟ ᱟᱵᱚᱣᱟᱜ ᱡᱟᱦᱟᱸ ᱥᱚᱢᱟᱡᱽ ᱱᱚᱣᱟ ᱛᱚ ᱮᱴᱟᱜ ᱦᱚᱲ ᱫᱚ ᱵᱟᱭ ᱧᱮᱞ ᱛᱟᱢᱟ ᱪᱮᱫ ᱞᱮᱠᱟ,
ᱦᱮᱸ ᱦᱮᱸ ᱱᱚᱣᱟ ᱢᱟ ᱜᱟᱱ ᱜᱮᱼᱼ
ᱦᱮᱸ ᱞᱟᱹᱭ
ᱟᱨ ᱚᱱᱟ ᱥᱮᱲᱟ ᱠᱟᱛᱮᱼᱼ ᱱ ᱚᱱᱟ ᱱᱮᱛᱟᱨ ᱦᱮᱞᱳ ᱟᱸᱡᱚᱢᱚᱢ ᱫᱟ ᱵᱮᱱ?
ᱦᱞᱤ ᱦᱮ
ᱞᱟᱹᱭ ᱫᱟᱞᱤᱧ ᱡᱮ ᱚᱯᱷᱤᱥᱚᱱ ᱛᱮ ᱱᱮᱛᱟᱨ ᱵᱚᱸᱜᱟ ᱯᱚᱨᱚᱵᱽ ᱯᱩᱱᱟᱭ ᱠᱚᱫᱚ ᱚᱠᱟᱞᱮ ᱞᱮᱠᱟᱯᱮ ᱢᱟᱱᱟᱣᱮᱫ ᱠᱟᱱ ᱜᱮᱭᱟ ᱱᱮᱛᱟᱨ ᱫᱚ?
ᱦᱮᱸ ᱢᱟᱱᱟᱣ ᱦᱩᱭᱩᱜ ᱠᱟᱱ ᱜᱮᱭᱟ ᱥᱟᱱᱟᱢᱟᱜ ᱠᱚᱜᱮ ᱡᱟᱦᱮᱨ ᱯᱩᱡᱟᱹ ᱠᱚ ᱡᱟᱦᱟᱸ ᱦᱩᱭᱩᱜ ᱛᱟᱵᱚᱱᱟ ᱟᱨᱠ ᱥᱮᱨᱣᱟ ᱨᱮᱱᱟᱜ
ᱦᱮᱸ ᱦᱮᱸ
ᱟᱨ ᱚᱱᱟ ᱥᱟᱶᱛᱮ ᱯᱟᱛᱟ ᱠᱚᱦᱚᱸ ᱡᱟᱦᱟᱸ ᱠᱚ ᱯᱟᱹᱦᱤᱞ ᱠᱷᱚᱱ ᱦᱮᱡ ᱦᱮᱡ ᱟᱠᱟᱱᱟ ᱟᱨᱠᱤ ᱠᱚᱨᱟᱣ ᱟᱜᱩᱭᱫᱟ ᱠᱚ
ᱚᱱᱟᱠᱟᱫᱚ ᱦᱩᱭᱩᱜ ᱠᱟᱱ ᱜᱮᱭᱟ᱾
ᱟᱪᱪᱷᱟ ᱟᱪᱪᱷᱟ ᱟᱨ ᱟᱯᱮ ᱮᱠᱷᱚᱱ ᱫᱚ ᱡᱟᱦᱟᱸ ᱠᱚ ᱞᱟᱹᱭ ᱠᱟᱱᱟ ᱮᱨᱚᱜ ᱥᱤᱢ ᱦᱮᱸ ᱚᱱᱟ ᱮᱨᱚᱜ ᱥᱤᱢ ᱫᱚᱯᱮᱼᱼ ᱦᱩᱭ ᱠᱮᱫᱟ ᱥᱮ ᱮᱚᱱ ᱟᱣᱨᱤᱟᱜ-ᱟ?
ᱦᱮᱸ ᱦᱮᱸ ᱚᱱᱟ ᱫᱚ ᱦᱩᱭ ᱮᱱᱟ
ᱟᱪᱪᱷᱟ ᱟᱪᱪᱷᱟ ᱱᱚᱚᱭ
ᱚᱱᱛᱮ ᱦᱩᱭ ᱠᱟᱱᱟ ᱥᱮ ᱟᱹᱨᱤ
ᱦᱮᱸ ᱦᱮᱸ ᱦᱩᱭ ᱫᱚᱦᱚᱭ ᱠᱟᱱ ᱜᱮᱭᱟ ᱟᱞᱮ ᱥᱮᱱ ᱦᱚᱸ ᱟᱨ ᱡᱟᱦᱟᱸ ᱚᱱᱟ ᱠᱚ ᱞᱟᱹᱭᱮᱫ ᱠᱟᱱ ᱵᱟᱦᱟ ᱠᱚ ᱥᱮ ᱚᱱᱟ ᱥᱚᱦᱦᱟᱭ ᱠᱚ ᱚᱱᱟ ᱠᱚᱫᱚ ᱪᱮᱫᱠᱟ ᱵᱷᱟᱵ ᱛᱮᱯᱮ ᱢᱟᱱᱟᱣ ᱜᱮᱭᱟ? ᱡᱮᱢᱚᱱ ᱮᱠᱷᱚᱱ ᱫᱚ ᱵᱤᱵᱷᱤᱱᱱᱚ ᱴᱚᱴᱷᱟ ᱠᱚᱨᱮ ᱧᱮᱞ ᱧᱟᱢᱚᱜ ᱠᱟᱱᱟ ᱡᱮ ᱮᱠᱷᱚᱱ ᱫᱚ ᱡᱟᱹᱥᱛᱤ ᱠᱟᱭᱛᱮ ᱛᱩᱢᱫᱟᱜ ᱴᱟᱢᱟᱠ ᱫᱚ ᱥᱟᱦᱟ ᱜᱤᱰᱤᱭᱟᱜ ᱠᱟᱱᱟ ᱠᱚ, ᱟᱨ ᱱᱚᱛᱮ ᱵᱟ ᱚᱱᱟ ᱡᱟᱭᱜᱮ ᱦᱟᱱᱟ ᱵᱚᱜ ᱢᱮᱥᱤᱱ ᱰᱤᱡᱮ ᱠᱚᱠᱚ ᱰᱤᱡᱮ ᱠᱚ ᱵᱟᱡᱟᱣ ᱫᱟ ᱠᱚ ᱢᱮᱱᱠᱷᱟᱱ ᱚᱱᱛᱮ ᱟᱯᱮᱥᱮᱫ ᱫᱚ ᱚᱱᱟ ᱠᱚ ᱧᱮᱞ ᱧᱚᱜ ᱠᱟᱱᱟ ᱥᱮ ᱚᱱᱟ ᱠᱚᱫᱚᱼᱼ ᱥᱮ ᱛᱩᱢᱫᱟᱜ ᱴᱟᱢᱟᱠ ᱛᱮᱜᱮ ᱥᱮ ᱡᱮᱢᱚᱱ ᱱᱩᱠᱩ ᱠᱚᱲᱟᱟᱣᱩ ᱟᱠᱟᱫ ᱯᱟᱹᱦᱤᱞ ᱠᱚ ᱦᱚᱲ
ᱚᱱᱠᱟ ᱫᱚ ᱵᱟᱝ ᱧᱮᱞ ᱧᱟᱢ ᱟᱠᱟᱱᱟ ᱪᱮᱫᱟᱜ ᱥᱮ ᱚᱱᱟ ᱠᱚᱫᱚ ᱡᱩᱫᱤ ᱦᱤᱡᱩᱜᱼᱟ ᱛᱟ ᱦᱚᱞᱮ ᱛᱚᱼᱼ ᱟᱫᱚ ᱚᱱᱟ ᱢᱟᱱᱮ ᱯᱩᱡᱟᱹ ᱠᱚᱨᱮᱱᱟᱜ ᱥᱮ ᱢᱤᱫᱴᱟᱝ ᱚᱱᱟ ᱪᱮᱛᱟᱱ ᱨᱮ ᱦᱚᱲᱟᱜ ᱯᱟᱹᱛᱭᱟᱹᱣ ᱠᱟᱛᱮ ᱪᱟᱵᱟᱜ ᱟᱥᱮ ᱡᱩᱫᱤ ᱱᱚᱣᱟ ᱫᱚᱼᱼ ᱯᱩᱨ ᱢᱟᱱᱮ
ᱟᱵᱚᱣᱟᱜ ᱥᱟᱶᱛᱟ ᱪᱮᱛᱟᱱ ᱨᱮ ᱢᱤᱫᱴᱮᱱ ᱵᱟᱹᱲᱤᱡ ᱚᱨᱥᱚᱝ ᱯᱟᱲᱟᱜᱼᱟ ᱚᱱᱟ ᱫᱤᱫᱤ ᱫᱚ
ᱦᱮᱸ ᱛᱟᱦᱚᱞᱮ ᱚᱱᱟ ᱪᱮᱛᱟᱱ ᱨᱮᱫᱚ ᱟᱫᱚ ᱮᱴᱟᱜ ᱠᱚ ᱱᱚᱣᱟ ᱫᱚᱼᱼ ᱯᱩᱨᱟᱹ ᱢᱟᱱᱮ ᱳᱭᱛᱚᱩᱱᱤᱠ ᱞᱮᱠᱟ ᱟᱫᱚ ᱵᱟᱝ ᱢᱚᱱᱮ ᱵᱟᱲᱟ ᱦᱩᱭᱩᱜᱼᱟ ᱦ ᱚᱱᱟ ᱠᱚᱫᱚᱼᱼ
ᱦᱚᱢ ᱦᱮᱸ
ᱚᱱᱮ ᱡᱟᱦᱟᱸ ᱴᱨᱟᱰᱤᱥᱚᱱᱟᱞ ᱫᱚ ᱵᱟᱠᱚ ᱢᱮᱱᱟ ᱡᱟᱦᱟᱸ ᱯᱟᱹᱦᱤᱞ ᱠᱷᱚᱱ ᱦᱮᱡ ᱟᱠᱟᱱᱼᱼ ᱟᱨᱠᱤ ᱚᱱᱟ ᱵᱟᱹᱜᱤᱭᱟᱜ ᱥᱚᱢᱟᱡᱽ ᱨᱮᱱᱟᱜ ᱤᱭᱟᱹ ᱠᱚᱫ ᱠᱷᱟᱨᱟᱯ ᱚᱻ ᱡᱟᱦᱟᱸ ᱛᱩᱢᱫᱟᱜ ᱴᱟᱢᱟᱠ ᱨᱮᱱᱟ ᱡᱟᱦᱟᱸ ᱢᱤᱫᱴᱟᱝᱼᱼ ᱦᱻ ᱚᱱᱟ ᱨᱮ ᱡᱟᱦᱟᱸ ᱢᱤᱫᱴᱟᱝ ᱯᱷᱩᱨᱛᱤ ᱧᱟᱢᱚᱜᱼᱟ ᱟᱨᱠᱤ ᱚᱱᱟ ᱠᱤ ᱦᱟᱱᱟ ᱡᱟᱦᱟᱸ ᱛᱤᱱᱟᱹᱜ ᱮᱴᱟᱜ ᱤᱭᱟᱹᱼᱼ ᱡᱤᱱᱤᱥ ᱨᱮᱫᱚ ᱚᱱᱟ ᱫᱚ ᱵᱟᱝ ᱧᱚᱜᱼᱟ᱾
ᱵᱟᱝ ᱧᱟᱢᱚᱜᱼᱟ, ᱦᱮᱸ ᱦᱮᱸ ᱾
ᱦᱩᱸ ᱾
ᱚ, ᱡᱚᱛᱚ
ᱡᱟᱦᱟᱸᱭ ᱡᱩᱫᱤ ᱚᱱᱟ ᱨᱚᱢᱚᱡᱽ ᱛᱮ ᱵᱩᱡᱟ ᱟᱨᱠᱤ, ᱡᱮ ᱚᱱᱟ ᱨᱮ ᱪᱮᱫ ᱨᱚᱢ ᱧᱟᱢᱚᱜᱼᱟ ᱾
ᱚᱱᱟ ᱜᱮᱠᱩ ᱞᱟᱹᱭ ᱟᱠᱩ ᱵᱟᱝ ᱡᱮ ᱡᱟᱦᱟᱸᱭ ᱡᱟᱦᱟᱸᱭ ᱚᱱᱟ ᱨᱟᱥ ᱚᱱᱟ ᱛᱩᱢᱫᱟᱜ ᱴᱟᱢᱟᱠ ᱨᱮ ᱡᱟᱦᱟᱸ ᱟᱥᱚᱞ ᱨᱟᱥᱟ ᱛᱮᱫ ᱡᱟᱦᱟᱸ ᱚᱱᱟ ᱨᱟᱥᱟᱭ ᱪᱮᱯᱮᱡ ᱧᱟᱢ ᱠᱮᱫᱟ ᱾ ᱟᱫᱚ ᱩᱱᱤ ᱫᱚ ᱮᱴᱟᱜ ᱥᱮᱫ ᱫᱚ ᱵᱟᱭ ᱪᱟᱞᱟᱜ ᱜᱮᱭᱟ ᱾ ᱩᱱᱤ ᱫᱚ ᱱᱟᱦᱟᱜ ᱚᱱᱟ ᱨᱟᱥᱟ ᱥᱮᱫ ᱜᱮ ᱩᱱᱤ ᱫᱚᱭ ᱪᱟᱞᱟᱜ ᱮᱭᱟ ᱟᱨᱚ ᱾ ᱢᱮᱱᱠᱷᱟᱱ ᱡᱟᱦᱟᱸᱭ ᱵᱟᱝᱠᱚ ᱧᱟᱢ ᱟᱠᱟᱫᱟ ᱠᱚ ᱩᱱᱠᱩ ᱫᱚ ᱪᱮᱫ ᱠᱚ ᱪᱤᱠᱟᱭ ᱮᱫᱟ ᱚᱱᱛᱮ ᱵᱟᱝ ᱛᱮᱱ ᱮᱴᱟᱜ ᱥᱮᱫ ᱠᱚ ᱥᱟᱦᱟ ᱪᱟᱞᱟᱜ ᱠᱟᱱᱟ ᱠᱚ ᱾ ᱵᱮᱥ ᱱᱚᱝᱠᱟ ᱜᱮ ᱢᱤᱫᱴᱮᱱ ᱧᱮᱞ ᱧᱟᱢᱚᱜ ᱠᱟᱱᱟ ᱾
ᱦᱮᱸ ᱟᱫᱚ ᱱᱤᱛᱳᱜ ᱫᱚ ᱢᱟᱱᱮ ᱮᱴᱟᱜ ᱮᱴᱟᱜ ᱤᱭᱟᱹ ᱠᱚᱦᱚᱸ ᱛᱚ ᱧᱮᱞ ᱠᱟᱛᱮ ᱚᱠᱟ ᱠᱚ ᱢᱚᱱᱮ ᱮᱫᱟ ᱡᱮ ᱟᱵᱚ ᱨᱮᱦᱚᱸ ᱱᱚᱝᱠᱟ ᱵᱩᱱ ᱟᱹᱜᱩᱭᱟ ᱛᱚ ᱚᱱᱟ ᱛᱮ ᱠᱚᱢ ᱠᱚᱢ
ᱠᱤᱱᱛᱩ ᱱᱚᱝᱠᱟᱱᱟᱜ ᱫᱚ ᱱᱚᱣᱟ ᱠᱚᱫᱚ ᱟᱵᱚ ᱥᱚᱢᱟᱡᱽ ᱨᱮᱫᱚ ᱵᱟᱝ ᱴᱷᱤᱠ ᱜᱮᱭᱟ, ᱟᱹᱰᱤ ᱢᱟᱱᱮ ᱡᱟᱦᱟᱸ ᱠᱚ ᱱᱚᱜᱼᱚᱭ ᱢᱟᱱᱮ ᱯᱩᱡᱟᱹ ᱯᱟᱥᱟ ᱥᱮ ᱱᱚᱣᱟ ᱵᱟᱯᱞᱟ ᱠᱚᱨᱮ ᱟᱨᱠᱤ ᱱᱚᱣᱟ ᱠᱚᱫᱚ ᱟᱵᱚᱣᱟᱜ ᱡᱟᱦᱟᱸ ᱯᱟᱹᱦᱤᱞ ᱠᱷᱚᱱ ᱡᱟᱦᱟᱸ ᱡᱮᱢᱚᱱ ᱠᱚ ᱠᱚᱨᱟᱣ ᱟᱹᱜᱩ ᱟᱠᱟᱫ ᱛᱟᱵᱚᱱᱟ ᱾ᱱᱚᱝᱠᱟ ᱜᱮ ᱢᱟᱱᱟᱣ ᱤᱫᱤ ᱞᱮᱠᱷᱟᱱ ᱜᱮ ᱱᱚᱣᱟ ᱠᱚᱫᱚ ᱟᱹᱰᱤ ᱱᱟᱯᱟᱭᱼᱟ ᱾
ᱱᱟᱯᱟᱭ ᱜᱮᱭᱟ ᱾ ᱦᱮᱸ ᱦᱮᱸ ᱾ ᱮᱠᱫᱚᱢ ᱾ ᱢᱟᱱᱮ ᱱᱚᱛᱮ ᱟᱞᱮ ᱥᱮᱫ ᱫᱚ ᱢᱮᱱ ᱫᱚ ᱪᱮᱫ ᱞᱮᱠᱟ ᱢᱟᱱᱮ ᱡᱷᱚᱛᱚ ᱢᱟᱱᱮ ᱮᱢᱚᱱ ᱫᱚ ᱵᱟᱝ ᱡᱮ ᱡᱷᱚᱛᱚ ᱱᱚᱣᱟ ᱮᱥᱠᱟᱨ ᱠᱚ ᱠᱚᱨᱟᱣ ᱮᱫᱟ ᱾ ᱢᱟᱱᱮ ᱢᱮᱥᱟ ᱠᱟᱛᱮᱫ ᱠᱚ ᱠᱚᱨᱟᱣ ᱮᱫᱟ ᱠᱩ ᱾ ᱢᱮᱱᱫᱚ ᱡᱟᱦᱟᱸ ᱟᱵᱩ ᱵᱩ ᱢᱟᱱᱮ ᱟᱵᱩᱣᱟᱜ ᱡᱟᱦᱟᱸ ᱠᱟᱞᱪᱟᱨ ᱨᱮ ᱡᱟᱦᱟᱸ ᱯᱟᱲᱟᱜ ᱠᱟᱱᱟ ᱾ ᱡᱮᱢᱚᱱ ᱛᱩᱢᱫᱟᱜ ᱴᱟᱢᱟᱠ ᱠᱚᱫᱚ ᱚᱠᱟ ᱚᱠᱟ ᱡᱚᱠᱷᱚᱡ ᱵᱟᱝ ᱵᱮᱵᱚᱦᱟᱨ ᱮᱫᱟ ᱵᱚᱱ ᱩᱱ ᱡᱚᱦᱚᱜ ᱫᱚ ᱚᱱᱟ ᱜᱮ ᱵᱚ ᱵᱮᱵᱚᱦᱟᱨᱟ ᱾ ᱡᱮᱭᱥᱮ ᱠᱤ ᱚᱱᱟ ᱵᱟᱵᱚᱱ ᱵᱟᱸᱫᱟᱯᱚᱱ ᱡᱚᱠᱷᱚᱱ ᱵᱚᱱ ᱫᱩᱲᱩᱵ ᱮᱫᱟᱵᱚᱱ ᱦᱮᱸ, ᱩᱱ ᱡᱚᱠᱷᱚᱱ ᱫᱚ ᱡᱟᱦᱱᱟᱜ ᱰᱷᱳᱞ ᱵᱮᱵᱚᱦᱟᱨᱚᱜ ᱠᱟᱱᱟ ᱾ ᱢᱮᱱᱠᱷᱱ ᱚᱱᱟ ᱰᱷᱳᱞ ᱨᱮᱭᱟᱜ ᱵᱮᱵᱚᱦᱟᱨ ᱦᱚᱸ ᱢᱮᱱᱟᱜ ᱟᱠᱟᱜ ᱜᱮᱭᱟ ᱟᱨ ᱡᱟᱦᱟᱸ ᱚᱱᱟ ᱢᱟᱱᱚ ᱠᱷᱩᱱᱴᱤ ᱥᱚᱢᱚᱭ ᱚᱱᱟ ᱫᱚᱝ ᱠᱚ ᱥᱮ ᱞᱟᱜᱽᱲᱮ ᱠᱚ ᱮᱱᱮᱡ ᱠᱟᱱᱟ ᱠᱩ ᱚᱱᱟ ᱠᱚᱦᱚᱸ ᱡᱚᱛᱚ ᱜᱮ ᱢᱮᱱᱟᱜ ᱜᱮᱭᱟ, ᱢᱮᱱᱠᱷᱟᱱ ᱠᱤ ᱚᱱᱟ ᱥᱟᱶ ᱥᱟᱶᱛᱮ ᱪᱮᱠᱟᱭ ᱮᱫᱟ ᱠᱚ ᱢᱟᱱᱮ ᱦᱟᱱᱛᱮ ᱵᱚᱠᱥ ᱢᱮᱥᱤᱱ ᱦᱚᱸᱠᱚ ᱵᱟᱡᱱᱟ ᱠᱚᱨᱮ ᱠᱚ ᱚᱱᱟ ᱠᱚᱠᱚ ᱵᱟᱡᱟᱣ ᱤᱫᱤ ᱟᱜ ᱠᱟᱱ ᱜᱮᱭᱟ ᱠᱚ ᱾ ᱦᱮᱸᱻ, ᱚᱱᱟ ᱫᱚ ᱵᱩᱡᱽ ᱵᱟᱝ ᱧᱟᱢᱚᱜ ᱠᱟᱱᱟ ᱡᱮ ᱚᱠᱟᱴᱟᱜ ᱴᱷᱤᱠᱟ, ᱢᱟᱱᱮ ᱱᱚᱣᱟ ᱠᱤ ᱴᱷᱤᱠ ᱴᱷᱤᱠ ᱵᱩᱡᱷᱟᱹᱜ ᱠᱟᱱᱟ ᱥᱮ ᱟᱵᱮᱱᱟᱜ ᱪᱮᱫ ᱵᱮᱱ ᱪᱮᱫ ᱢᱚᱱᱵᱷᱟᱵ ᱱᱚᱣᱟ ᱤᱫᱠ ᱫᱤᱭᱮ?
ᱵᱟ ᱵᱟᱝ ᱱᱚᱣᱟ ᱜᱮ ᱵᱟᱝ ᱦᱩᱭᱩᱜᱼᱟ ᱠᱟᱱᱟ ᱟᱨᱠᱤ ᱪᱮᱫᱟᱜ ᱥᱮ ᱯᱩᱡᱟᱹ ᱯᱟᱥᱟ ᱠᱚᱨᱮ ᱡᱟᱦᱟᱸ ᱠᱚ ᱱᱚᱜᱼᱚᱭ ᱵᱚᱠᱚᱥ ᱠᱚᱵᱚᱱ ᱟᱹᱜᱩᱭᱮᱫᱟ ᱟᱨᱠᱤ ᱱᱚᱣᱟ ᱠᱚᱫᱚ ᱢᱤᱫᱴᱟᱝ ᱦᱟᱯᱮᱱ ᱫᱤᱱ ᱞᱟᱹᱜᱤᱫ ᱫᱚ ᱟᱹᱰᱤ ᱢᱟᱱᱮ ᱠᱷᱟᱨᱟᱯ ᱚᱨᱥᱚᱝ ᱵᱚᱞᱚᱱᱟ ᱴᱷᱤᱠ ᱥᱮ ᱦᱤᱡᱩᱜ ᱠᱟᱱ ᱫᱤᱱ ᱞᱟᱹᱜᱤᱫ ᱾
ᱯᱚᱴᱚᱢ ᱚᱱᱟ ᱦᱮᱸᱻ ᱟᱨ ᱟᱹᱞᱤᱧ ᱢᱤᱫᱴᱮᱱ ᱠᱩᱠᱞᱤ ᱞᱤᱧ ᱠᱩᱞᱤ ᱮᱫ ᱵᱮᱱᱟ ᱦᱮᱸ ᱡᱮᱢᱚᱱ ᱱᱮᱛᱟᱨ ᱡᱟᱦᱟᱸ ᱩᱱᱠᱩ ᱫᱚᱠᱚ ᱢᱟᱱᱮ